ᱡᱚᱦᱟᱨ ᱜᱮ ᱾
ᱦᱮᱸ ᱡᱚᱦᱟᱨ ᱜᱮ ᱾ ᱦᱮᱞᱳ ᱾ ᱦᱮᱞᱳ ᱾
ᱦᱮᱸ ᱞᱟᱹᱭ ᱫᱟᱹᱧ ᱱᱟᱯᱟᱭ ᱜᱮ ᱢᱮᱱᱟᱜ ᱠᱤᱱᱟ ᱛᱚ?
ᱦᱮᱸ ᱱᱟᱯᱟᱭ ᱜᱮ ᱢᱮᱱᱟᱜ ᱞᱤᱧᱟ ᱾ ᱟᱹᱵᱤᱱ ᱜᱮ ᱪᱮᱫ ᱞᱮᱠᱟ? ᱟᱸᱡᱚᱢ ᱫᱟᱞᱤᱧ, ᱟᱹᱞᱤᱧ ᱟᱹᱵᱤᱱ ᱵᱤᱱ ᱟᱸᱡᱚᱢ ᱮᱫᱟ? ᱦᱮᱞᱳ ᱾
ᱰᱤᱥᱴᱟᱵᱚᱜ ᱠᱟᱱ ᱛᱤᱧᱟ ᱦᱮᱸ ᱱᱤᱛᱚᱜ ᱟᱸᱡᱚᱢᱚᱜ ᱠᱟᱱᱟ, ᱟᱸᱡᱚᱢᱚᱜ ᱠᱟᱱᱟ ᱾
ᱱᱤᱛᱳᱜ ᱵᱤᱱ ᱟᱸᱡᱚᱢ ᱮᱫᱟ ᱜᱚᱝᱠᱮ?
ᱠᱟᱹᱢᱤ ᱠᱚᱫᱚ ᱪᱮᱫ ᱦᱩᱭᱩᱜ ᱠᱟᱱᱟ? ᱦᱮᱸ ᱱᱤᱛᱳᱜ ᱟᱸᱡᱚᱢᱚᱜ ᱠᱟᱱᱟ ᱟᱸᱡᱚᱢᱚᱜ ᱠᱟᱱᱟ᱾ ᱛᱟᱦᱚᱞᱮ ᱪᱟᱥᱵᱟᱥ ᱠᱚ ᱦᱩᱭᱩᱜ ᱠᱟᱱᱟ ᱥᱮ ᱵᱟᱝ ᱚᱱᱛᱮ?
ᱪᱟᱥᱵᱟᱥ ᱠᱚᱫᱚ ᱢᱩᱪᱟᱹᱫ ᱟᱠᱟᱱᱟ ᱜᱚᱝᱠᱮ ᱾
ᱟᱹᱰᱤ ᱞᱚᱜᱚᱱ ᱛᱟᱦᱚᱞᱮ ᱨᱚᱦᱚᱭ ᱦᱩᱭ ᱟᱠᱟᱱᱟ?
ᱦᱳᱭ ᱾ ᱫᱟᱜᱽ ᱡᱟᱹᱲᱤ ᱠᱚ ᱞᱟᱦᱟ ᱛᱮᱜᱮ ᱟᱸᱬᱜᱚ ᱞᱮᱱᱟ ᱾
ᱟᱪᱪᱷᱟ ᱾ ᱟᱞᱮᱥᱮᱫ ᱫᱚ ᱦᱚᱞᱟ ᱠᱷᱚᱱ ᱠᱚ ᱨᱚᱦᱚᱭ ᱠᱚ ᱟᱨᱟᱢᱵᱦᱚ ᱟᱠᱟᱫᱟ, ᱢᱟᱱᱮ ᱡᱟᱦᱟᱸᱭᱟᱜ ᱛᱚᱞᱟ ᱠᱚ ᱦᱟᱨᱟ ᱟᱠᱟᱱ ᱛᱟᱠᱚᱣᱟ ᱦᱚᱞᱟ ᱠᱷᱚᱱ ᱨᱚᱦᱚᱭ ᱠᱚ ᱟᱨᱟᱢᱵᱷᱚ ᱟᱠᱟᱫᱟ᱾ ᱮᱠᱷᱚᱱᱳ ᱟᱹᱰᱤ ᱦᱚᱲ, ᱟᱹᱰᱤ ᱦᱚᱲᱟᱜ ᱜᱮ ᱟᱹᱣᱨᱤ ᱦᱟᱨᱟᱜᱼᱟ ᱛᱚᱞᱟ ᱠᱚ
ᱛᱟᱦᱚᱞᱮ ᱜᱚᱝᱠᱮ ᱛᱟᱦᱚᱞᱮ ᱪᱮᱫ ᱠᱚᱵᱤᱱ ᱠᱟᱹᱢᱤ ᱜᱮᱭᱟ?
ᱠᱟᱹᱢᱤ ᱫᱚ ᱮᱠᱷᱚᱱ ᱫᱚ ᱟᱯᱟᱛᱚᱛᱚ ᱚᱲᱟᱜ ᱨᱮᱜᱮ ᱢᱮᱱᱟᱜ ᱞᱤᱧᱟ, ᱳᱭ ᱪᱟᱥ ᱵᱟᱥ ᱠᱟᱹᱴᱤᱡ
ᱟᱪᱪᱷᱟ ᱪᱟᱥᱵᱟᱥ ᱪᱟᱥ ᱵᱟᱫ ᱵᱚᱫᱚᱞ ᱛᱮ ᱟᱨᱚ ᱪᱮᱫ ᱠᱚᱨᱮ ᱡᱚᱲᱟᱣ ᱦᱮᱱᱟᱜ ᱵᱤᱱᱟ?
ᱡᱚᱲᱟᱣ ᱚᱞᱛᱮ ᱮᱠᱷᱚᱱᱚ ᱚᱞᱚᱜ ᱯᱟᱲᱦᱟᱣ ᱪᱟᱞᱟᱜ ᱠᱟᱱ ᱜᱮᱭᱟ
ᱟᱪᱪᱷᱟ ᱟᱪᱪᱷᱟ ᱾ ᱛᱟᱦᱞᱮ ᱚᱞᱚᱜ ᱯᱟᱲᱦᱟᱜ ᱪᱟᱞᱟᱜ ᱠᱟᱱ ᱜᱮᱭᱟ ᱵᱟᱝ?
ᱦᱮᱸ ᱾
ᱞᱟᱯᱷᱟᱝ ᱥᱮᱪᱮᱫ ᱜᱮ ᱪᱟᱞᱟᱣ ᱟᱠᱟᱱᱟ ᱡᱟᱹᱱᱤᱡ ᱵᱟᱝ?
ᱞᱟᱯᱷᱟᱝ ᱥᱮᱫ ᱵᱚᱞᱛᱮ ᱮᱭᱛᱚ ᱵᱤᱯᱤ ᱮᱰ ᱠᱚᱨᱟᱣ ᱦᱩᱭᱩᱜ ᱠᱟᱱ ᱛᱟᱦᱮᱸᱫ ᱵᱤᱯᱤ ᱮᱰ
ᱟᱪᱪᱷᱟ ᱟᱪᱪᱷᱟᱷᱟ ᱡᱟᱦᱟᱸ ᱫᱚᱠᱚ ᱞᱟᱹᱭ ᱫᱟ ᱚᱱᱮ ᱦᱮᱸ ᱡᱟᱦᱟᱸ ᱫᱚ ᱚᱱᱟ ᱫᱚ ᱡᱟᱦᱟᱸ ᱫᱚᱠᱚ ᱞᱟᱹᱭ ᱫᱟ ᱵᱤᱭᱮᱰ ᱫᱚ ᱠᱚᱨᱟᱣ ᱵᱟᱝ ᱦᱩᱭᱩᱜᱼᱟ, ᱦᱮᱸ ᱵᱟᱝ ᱚᱱᱟ ᱫᱚ
ᱯᱷᱤᱡᱤᱠᱮᱞ ᱮᱰᱩᱠᱮᱥᱚᱱ ᱨᱮᱱᱟᱜ ᱠᱟᱱᱟ ᱛᱚ ᱵᱟᱝ?
ᱦᱮᱸ ᱦᱮᱸ ᱦᱮᱸ ᱾
ᱟᱪᱪᱷᱟ ᱾ ᱟᱫᱚ ᱜᱚᱝᱠᱮ, ᱚᱱᱟ ᱨᱮᱱᱟᱜ ᱯᱷᱟᱭᱫᱟ ᱪᱮᱫ ᱞᱮᱠᱟ?
ᱯᱷᱟᱭ ᱫᱟ ᱵᱚᱞᱛᱮ ᱞᱟᱦᱟ ᱛᱮ ᱵᱷᱟᱜᱮ ᱜᱮ ᱯᱷᱟᱭᱫᱟ ᱛᱟᱦᱮᱸ ᱠᱟᱱᱟ, ᱠᱤᱱᱛᱩ ᱮᱠᱷᱚᱱᱳᱛᱚ ᱥᱮ ᱨᱚᱠᱚᱢ ᱱᱚᱴᱤᱯᱷᱤᱠᱮᱥᱚᱱ ᱠᱚ ᱵᱟᱝ ᱛᱩᱫ ᱵᱟᱲᱟ ᱟᱠᱟᱱᱟ,
ᱟᱪᱪᱷᱟ ᱟᱪᱷᱟ
ᱢᱟᱱᱮ ᱱᱤᱭᱟᱹ ᱡᱟᱦᱟᱸ ᱪᱟᱞᱟᱣ ᱮᱱᱟ ᱢᱤᱫᱴᱟᱝ ᱮ ᱮᱞ ᱮᱥ ᱴᱤ ᱦᱩᱭ ᱞᱮᱱᱟ ᱛᱟᱦᱞᱮ ᱚᱸᱰᱮ ᱦᱚᱸ ᱵᱟᱝ ᱛᱟᱦᱮᱸ ᱠᱟᱱᱟᱞᱭᱟᱜ ᱫᱚ ᱡᱟᱦᱟᱸ ᱮᱢ ᱯᱤ ᱮᱰ ᱩᱱᱠᱩᱣᱟᱜ ᱛᱟᱦᱮᱸ ᱠᱟᱱᱟ
ᱟᱪᱪᱟ ᱟᱪᱪᱷᱟ,
ᱛᱟᱯᱚᱨᱮ ᱥᱮᱨᱚᱠᱚᱢ ᱱᱤᱭᱳᱜ ᱠᱚᱛᱚ ᱵᱟᱝ ᱦᱩᱭᱩᱜ ᱠᱟᱱᱟ ᱞᱟᱦᱟᱛᱮ ᱡᱟᱦᱟᱸᱭ ᱠᱚ ᱠᱚᱨᱟᱣ ᱞᱮᱫᱟ, ᱠᱟᱹᱴᱤᱡ ᱟᱜᱮ ᱧᱚᱜ ᱛᱟᱦᱞᱮ ᱩᱱᱠᱩ ᱟᱹᱰᱤ ᱦᱚᱲ ᱜᱮᱠᱚ ᱧᱟᱢ ᱟᱠᱟᱫᱟ,
ᱚᱸ
ᱛᱟᱦᱚᱞᱮ ᱱᱤᱭᱳᱜ ᱠᱚ ᱥᱮ ᱨᱚᱠᱚᱢ ᱵᱟᱝ ᱦᱩᱭ ᱞᱮᱠᱷᱟᱱ ᱛᱚ ᱥᱮᱨᱚᱠᱚᱢ ᱯᱷᱟᱭᱫᱟ ᱵᱟᱹᱱᱼᱟ ᱮᱠᱷᱚᱱ ᱫᱚ
ᱦᱮᱸ ᱚᱱᱟ ᱢᱟᱛᱚ ᱠᱟᱛᱷᱟ ᱠᱟᱱ ᱜᱮᱭᱟ ᱥᱟᱱᱟᱢᱟᱜ ᱡᱤᱱᱤᱥ ᱨᱮᱜᱮ ᱡᱚᱛᱚ ᱦᱚᱲᱟᱜ ᱜᱮ ᱱᱤᱭᱳᱜ ᱵᱟᱝ ᱦᱩᱭ ᱞᱮᱱᱠᱷᱟᱱ ᱫᱚ,
ᱦᱮᱸ
ᱪᱮᱫ ᱵᱚᱱ ᱪᱤᱠᱟᱹ ᱫᱟᱲᱮᱭᱟᱜᱼᱟ ᱡᱮᱦᱮᱛᱩ ᱦᱩᱭᱩᱜᱼᱟ ᱠᱚᱨᱟᱣ ᱫᱚᱦᱚ ᱠᱟᱜᱼᱟ ᱦᱮᱸ ᱵᱟᱝ
ᱦᱮᱸ ᱛᱟᱨᱯᱚᱨᱮ ᱚᱱᱮ ᱤᱪᱪᱷᱟᱹ ᱠᱚ ᱛᱟᱦᱮᱸ ᱠᱟᱱᱟ ᱥᱮᱭ ᱦᱤᱥᱟᱹᱵ
ᱦᱮᱸ ᱦᱮᱸ ᱦᱮᱸ ᱤᱪᱪᱟᱹᱜ ᱦᱚᱸ ᱢᱤᱫᱴᱟᱝ ᱥᱟᱱᱟ ᱵᱟᱝ ᱛᱟᱦᱮᱸ ᱞᱮᱱ ᱠᱷᱟᱱ ᱛᱚ ᱟᱨ ᱵᱟᱝ ᱦᱩᱭᱩᱜᱼᱟ ᱡᱟᱦᱟᱱ ᱡᱤᱱᱤᱥ
ᱦᱮᱸ ᱦᱮᱸ
ᱡᱟᱦᱟᱸᱱ ᱯᱩᱛᱷᱤ ᱡᱩᱫᱤ ᱫᱩᱞᱟᱹᱲ ᱵᱟᱝ ᱛᱟᱦᱮᱱᱟ ᱛᱟᱦᱚᱞᱮ ᱪᱤᱠᱟᱹᱛᱮ ᱦᱩᱭᱩᱜᱼᱟ ᱥᱚᱵ ᱥᱚᱢᱚᱭ ᱟᱯ ᱯᱷᱟᱭᱫᱟ ᱥᱚᱵᱽ ᱥᱚᱢᱚᱭ ᱫᱚ ᱯᱷᱟᱭᱫᱟ ᱧᱮᱞ ᱠᱟᱛᱮᱜ ᱫᱚ ᱵᱟᱝ ᱦᱳᱭᱳᱜ-ᱟ ᱥᱮ ᱢᱤᱫᱴᱟᱝ ᱱᱤᱡᱮᱨᱟᱜ ᱥᱟᱱᱟ ᱥᱮ ᱢᱤᱫᱴᱟᱝ ᱤᱪᱪᱷᱟᱹ ᱡᱩᱫᱤ ᱡᱟᱜᱟᱜᱼᱟ ᱥᱮ ᱫᱩᱞᱟᱹᱲ ᱚᱱᱟ ᱯᱩᱚᱛᱤ ᱛᱟᱦᱮᱸᱱᱟ ᱛᱟᱦᱚᱞᱮ ᱜᱮ ᱦᱩᱭᱩᱜᱼᱟ ᱵᱟᱠᱷᱟᱱ ᱫᱚ ᱵᱟᱹᱝᱼᱟ,
ᱦᱮᱸ ᱛᱟᱦᱚᱞᱮ ᱟᱹᱵᱤᱱ ᱫᱚ ᱪᱮᱫ ᱠᱚᱵᱤᱱ ᱠᱟᱹᱢᱤ ᱵᱟᱲᱟᱭ ᱜᱮᱭᱟ
ᱟᱹᱞᱤᱧ ᱚᱠᱟ ᱚᱲᱟᱜ ᱠᱚᱨᱮ ᱜᱮᱞᱤᱧ ᱛᱟᱦᱮᱸ ᱵᱟᱲᱟᱜᱼᱟ ᱟᱹᱞᱤᱧ ᱫᱚ
ᱚ ᱟᱪᱪᱷᱟ
ᱚᱝᱠᱟ ᱚᱲᱟᱜ ᱠᱚᱨᱮ ᱜᱮ ᱟᱨᱠᱤ ᱰᱟᱝᱨᱤ ᱠᱚᱞᱤᱧ ᱜᱩᱯᱤ ᱵᱟᱲᱟ ᱠᱚᱣᱟ ᱟᱨᱠᱤ
ᱛᱟᱦᱞᱮ ᱛᱤᱱᱟᱹ ᱜᱟᱱ ᱨᱩᱢ ᱛᱤᱱᱟᱹᱜ ᱛᱤᱱᱟᱹᱜ ᱜᱟᱱ ᱵᱤᱱ ᱫᱚᱦᱚ ᱟᱠᱟᱜ ᱠᱚᱣᱟ ᱰᱟᱝᱨᱤ ᱠᱚᱫᱚ
ᱰᱝᱨᱤ ᱢᱮᱱᱟᱜ ᱠᱚᱣᱟ ᱜᱚᱢᱠᱮ ᱟᱵᱚ ᱢᱚᱴᱟᱢᱩᱴᱤ ᱥᱳᱞᱳ ᱥᱚᱛᱮᱨᱳᱚᱴᱤ ᱥᱳᱞᱳᱴᱤ ᱢᱮᱱᱟᱜ ᱠᱚᱣᱟ ᱢᱟᱨᱟᱝ ᱠᱚ ᱢᱤᱫᱴᱟᱝ ᱵᱩᱥ ᱥᱟᱹᱜ ᱢᱮᱱᱟᱭᱟ,
ᱟᱪᱪᱷᱟ ᱛᱟᱦᱚᱞᱮ ᱟᱹᱰᱤ ᱡᱟᱹᱥᱛᱤ ᱜᱮᱵᱤᱱ ᱫᱚᱦᱚ ᱟᱠᱟᱫ ᱠᱚᱣᱟ,
ᱦᱮᱸ ᱜᱩᱯᱤ ᱠᱟᱱᱟᱞᱤᱧ ᱢᱟᱱᱮ ᱟᱹᱰᱤ ᱮᱠᱫᱚᱢ ᱡᱟᱹᱥᱛᱤ ᱜᱮ ᱯᱟᱞ ᱯᱟᱞ ᱞᱤᱧ ᱫᱚᱦᱚ ᱟᱠᱟᱫ ᱠᱚᱣᱟ
ᱟᱞᱮ ᱱᱚᱛᱮ ᱫᱚ ᱠᱤᱱᱛᱩ ᱰᱟᱹᱟᱝᱨᱤ ᱦᱟᱴ ᱠᱚ ᱡᱟᱦᱟᱸ ᱦᱩᱭᱩᱜ ᱠᱟᱱᱛᱮ ᱡᱷᱚᱛᱚ ᱠᱚ ᱠᱤᱱᱛᱩ ᱥᱚᱨᱠᱟᱨ ᱵᱷᱟᱵᱽ ᱠᱚ ᱵᱚᱱᱫᱚ ᱠᱮᱫᱟ
ᱟᱪᱪᱷᱟ ᱟᱪᱪᱷᱟ
ᱟᱯᱟᱫᱚᱛᱚ ᱵᱚᱱᱫᱚ ᱜᱮ ᱢᱮᱱᱟᱜᱼᱟ ᱵᱟᱠᱷᱟᱱ ᱞᱟᱦᱟ ᱛᱮᱫᱚ ᱟᱹᱰᱤ ᱢᱟᱱᱮ ᱡᱟᱠ ᱡᱚᱢᱚᱠ ᱦᱩᱭᱩᱜ ᱛᱟᱦᱮᱸᱜ ᱰᱟᱹᱝᱨᱤ ᱛᱮ ᱠᱟᱲᱟ ᱢᱮᱨᱚᱢ ᱰᱟᱹᱝᱨᱤ ᱵᱷᱮᱰᱟ ᱥᱤᱢ ᱛᱮᱜᱮ ᱥᱩᱨᱩ ᱜᱚᱨ ᱡᱷᱚᱛᱚ ᱠᱚ ᱟᱹᱜᱩ ᱠᱚ ᱛᱟᱦᱮᱸᱜ ᱢᱟᱱᱮ ᱵᱚᱲᱚ ᱦᱟᱴ
ᱟᱪᱪᱷᱟ ᱟᱪᱪᱷᱟ ᱛᱟᱦᱚᱞᱮ ᱜᱚᱢᱠᱮ ᱪᱮᱫ ᱪᱮᱫ ᱦᱟᱴ ᱚᱱᱟ ᱫᱚ,
ᱢᱟᱱᱮ ᱟᱮ ᱱᱚᱰᱮ ᱢᱮᱱᱟᱜᱼᱟ ᱞᱚᱠᱠᱷᱤ ᱥᱟᱜᱚᱨ ᱦᱟᱴ ᱞᱚᱠᱠᱷᱤ ᱥᱟᱜᱚᱨ
ᱟᱪᱪᱷᱟ ᱟᱪᱪᱷᱟ ᱟᱪᱪᱷᱟ ᱟ ᱟᱪᱪᱷᱟ
ᱚᱸᱰᱮ ᱠᱷᱚᱱ ᱫᱚᱞᱮ ᱥᱳᱨ ᱜᱤᱭᱟ,
ᱟᱪᱪᱷᱟ ᱟᱪᱪᱷᱟ ᱟᱪᱪᱷᱟ ᱛᱟᱦᱚᱞᱮ ᱜᱚᱢᱠᱮ ᱚᱱᱠᱟ ᱛᱟᱦᱞᱮ ᱟᱫᱚ ᱛᱟᱦᱞᱮ ᱰᱟᱝᱨᱤ ᱠᱚᱫᱚ ᱛᱚ ᱠᱚ ᱟᱠᱠᱷᱨᱤᱧ ᱪᱟᱵᱟ ᱠᱮᱫ ᱠᱚᱣᱟ ᱡᱟᱹᱱᱤᱡ ᱵᱟᱝ ᱥᱮ ᱪᱮᱫ ᱠᱟ
ᱵᱟᱝ ᱪᱟᱵᱟ ᱫᱚ ᱵᱟᱝ ᱚᱠᱚᱭ ᱫᱚ ᱵᱟᱝᱠᱚ ᱦᱟᱛᱟᱣᱮᱫ ᱠᱚᱣᱟ ᱮᱠᱷᱚᱱ ᱫᱚ ᱳᱭ ᱦᱚᱭᱛᱳ ᱪᱟᱥ ᱞᱟᱹᱜᱤᱫ ᱡᱟᱦᱟᱸᱭ ᱠᱚ ᱥᱤᱭᱳᱜ ᱠᱟᱱᱟ ᱩᱱᱠᱩ ᱜᱮ ᱟᱫᱚ ᱱᱤᱛᱳᱜ ᱛᱚ ᱠᱚ ᱦᱟᱛᱟᱣᱮᱫ ᱠᱚᱣᱟ ᱵᱟᱨᱤᱭᱟ ᱨᱮ ᱢᱮᱱᱟᱜ ᱠᱚᱣᱟ
ᱦᱮᱸ ᱟᱫᱚ ᱪᱟᱹᱥᱤ ᱴᱷᱮᱱ ᱦᱟᱛᱟᱣ ᱦᱩᱭᱩᱜ ᱠᱟᱱᱟ ᱯᱟᱹᱭᱠᱟᱹᱨ ᱴᱷᱮᱱ ᱫᱚ ᱟᱫᱚ ᱵᱟᱝ ᱦᱮᱸ ᱵᱟᱝ
ᱦᱮᱸ ᱟᱨ ᱯᱟᱹᱭᱠᱟᱨ ᱟᱫᱚ ᱵᱟᱝ ᱠᱚ ᱦᱤᱡᱩᱜ ᱠᱟᱱᱟ ᱦᱟᱛᱟᱣ ᱞᱟᱹᱜᱤᱫ ᱵᱟᱝ ᱠᱚ ᱦᱤᱡᱩᱜ ᱠᱟᱱᱟ ᱛᱚ
ᱦᱮᱸ ᱯᱟᱹᱭᱠᱟᱹᱨ ᱠᱚ ᱟᱫᱚ ᱵᱟᱠᱚ ᱦᱤᱡᱩᱜ ᱠᱟᱱᱟ ᱛᱚ ᱟᱫᱚ ᱚᱱᱠᱟ ᱜᱮ ᱠᱟᱱᱟ᱾ ᱨᱩᱞᱥ ᱠᱚ ᱵᱮᱱᱟᱣ ᱠᱟᱱᱟ ᱥᱚᱨᱠᱟᱨ ᱠᱷᱚᱱᱟᱜ ᱦᱮᱸ ᱵᱟᱝ
ᱦᱮᱸ
ᱟᱫᱚ ᱱᱤᱛᱳᱜ ᱫᱚ ᱦᱟᱸᱜ ᱠᱷᱟᱱ ᱦᱟᱛᱟᱣᱟ ᱞᱮᱠᱷᱟᱱ ᱪᱟᱞᱟᱣ ᱨᱮᱦᱚᱸ ᱛᱚ ᱱᱟᱜ ᱠᱷᱟᱱ ᱦᱟᱛᱟᱣᱤᱡ ᱦᱚᱸ ᱟᱨ ᱟᱠᱷᱨᱤᱧᱤᱡ ᱦᱚᱸ ᱵᱟᱱᱟ ᱦᱚᱲᱟᱜ ᱜᱮ ᱡᱤᱦᱚᱞ ᱦᱩᱭ ᱫᱟᱲᱮᱭᱟᱜᱼᱟ ᱥᱮ, ᱚᱱᱠᱟ ᱞᱮᱠᱟ ᱢᱮᱫᱴᱟᱝ
ᱛᱟᱦᱚᱞᱮ ᱰᱟᱝᱨᱤ ᱜᱟᱹᱭ ᱠᱚ ᱢᱮᱱᱟᱜ ᱠᱚᱣᱟ ᱥᱮ ᱵᱟᱝ
ᱦᱮᱸ ᱜᱟᱹᱭ ᱜᱮ ᱡᱟᱹᱥᱛᱤ ᱦᱮᱱᱟᱜ ᱠᱚᱣᱟ ᱜᱚᱝᱠᱮ ᱰᱟᱝᱨᱤ ᱫᱚ ᱟᱠᱷᱟᱱ ᱢᱮᱱᱟᱜ ᱠᱤᱱᱟ ᱵᱟᱨᱭᱟ ᱡᱟᱦᱟᱸ ᱥᱤᱭᱚᱜ ᱞᱟᱹᱜᱤᱫ ᱟᱨ ᱵᱟᱠᱤ, ᱱᱤᱛ ᱡᱚᱛᱚ ᱜᱟᱹᱭ ᱜᱮ ᱦᱮᱱᱟᱜ ᱠᱚᱣᱟ᱾
ᱟᱪᱪᱷᱟ ᱛᱟᱦᱚᱞᱮ ᱛᱚᱣᱟ ᱠᱚ ᱟᱹᱠᱷᱨᱤᱧ ᱦᱩᱭᱩᱜ ᱜᱮᱭᱟ ᱛᱚ᱾
ᱦᱮᱸ ᱛᱚᱣᱟ ᱟᱹᱠᱷᱨᱤᱧ ᱦᱩᱭᱩᱜ ᱠᱟᱱ ᱛᱟᱦᱮᱸᱫ ᱟᱫᱚ ᱱᱤᱛᱚᱜ ᱫᱚ ᱟᱯᱟᱛᱚᱛᱚ ᱪᱮᱫ ᱞᱮᱠᱟ ᱠᱟᱱᱟ ᱡᱚᱠᱷᱚᱱ ᱠᱚ ᱦᱚᱯᱚᱱ ᱠᱚᱣᱟ ᱥᱮ,
ᱦᱮᱸ,
ᱮᱢᱚᱱ ᱜᱟᱹᱭᱞᱤᱧ ᱟᱹᱥᱩᱞ ᱠᱟᱫ ᱠᱚᱣᱟ ᱢᱤᱫ ᱫᱷᱟᱣ ᱛᱮᱠᱚ ᱦᱚᱯᱚᱱ ᱠᱚᱣᱟ ᱟᱨ ᱡᱚᱠᱷᱚᱱ ᱠᱚ ᱵᱟᱠᱚ ᱦᱚᱯᱚᱱ ᱠᱚᱣᱟ ᱩᱱ ᱫᱚ ᱡᱷᱚᱛᱚ ᱠᱚ ᱵᱟᱹᱜᱤ ᱠᱚᱣᱟ᱾ ᱠᱚᱣᱟ ᱦᱚᱸᱜ-ᱚ ᱚᱝᱠᱟ᱾
ᱚ ᱟᱪᱪᱷᱟ,
ᱟᱫᱚ ᱛᱟᱦᱚᱞᱮ ᱢᱤᱫ ᱱᱤᱛᱚᱜ ᱫᱚ ᱟᱯᱟᱛᱚᱛᱚ ᱢᱤᱫᱴᱟᱝ ᱜᱮᱭᱟ ᱟᱨᱠᱤ, ᱟᱨ ᱵᱟᱹᱠᱤ ᱫᱚ ᱡᱷᱚᱛᱚ ᱦᱤᱛᱚᱜ ᱜᱩᱨᱵᱷᱤᱱ ᱨᱮ ᱦᱮᱱᱟᱜ ᱠᱚᱣᱟ ᱟᱨᱠᱤ ᱮᱛᱚ ᱢᱟᱱᱮ, ᱦᱟᱦᱟᱲᱟᱜ ᱞᱮᱠᱟᱱᱟᱜ ᱠᱟᱛᱷᱟ ᱢᱤᱫ ᱫᱷᱟᱣ ᱛᱮ ᱡᱷᱚᱛᱚ ᱫᱚ ᱜᱚᱝᱠᱮ ᱟᱫᱚ᱾
ᱚ, ᱟᱪᱪᱷᱟ᱾
ᱟᱫᱚ ᱛᱚᱣᱟ ᱠᱚ ᱟᱹᱠᱷᱨᱤᱧ ᱵᱟᱲᱟ ᱦᱩᱭᱩᱜ ᱜᱮᱭᱟ᱾
ᱛᱚᱣᱟ ᱫᱚ ᱚᱠᱟᱨᱮᱵᱤᱱ ᱟᱠᱷᱨᱤᱧ ᱜᱮᱭᱟ?
ᱚᱸᱰᱮ ᱡᱟᱦᱟᱸ ᱫᱚ ᱵᱟᱡᱟᱨ ᱦᱮᱱᱟᱜ ᱛᱟᱞᱮᱭᱟ ᱟᱞᱮ ᱚᱝᱠᱟ ᱟᱫᱚ ᱛᱟᱞᱦᱮ ᱚᱱᱟ ᱥᱚᱢᱤᱛᱤ ᱨᱮ᱾ ᱠᱚ ᱦᱟᱛᱟᱣᱟ ᱦᱮᱸᱥᱮ ᱢᱤᱫᱴᱮᱱ ᱯᱷᱮᱠᱴᱚᱨᱤ ᱞᱮᱠᱟ ᱦᱮᱱᱟᱜ-ᱟ᱾ ᱢᱟᱱᱮ ᱦᱩᱰᱤᱧ ᱧᱚᱜ ᱜᱮᱭᱟ ᱚᱸᱰᱮ ᱠᱚ ᱟᱨᱠᱤ ᱢᱤᱴᱟᱨ ᱛᱮᱠᱚ ᱦᱟᱛᱟᱣᱟ᱾
ᱟᱪᱪᱷᱟ,
ᱦᱚᱸᱜᱼᱚ ᱱᱚᱝᱠᱟ᱾
ᱛᱟᱦᱚᱞᱮ ᱵᱷᱟᱜᱮ ᱜᱮ᱾ ᱛᱟᱦᱚᱞᱮ ᱚᱱᱛᱮ ᱡᱟᱦᱟᱸ ᱪᱟᱥ ᱵᱟᱥ ᱠᱚ ᱦᱩᱭᱩᱜ ᱠᱟᱱᱟ ᱢᱟᱱᱮ ᱮᱠᱷᱚᱱ ᱦᱚᱸ ᱰᱟᱸᱝᱨᱟ ᱱᱟᱦᱮᱞ ᱛᱮᱠᱚ ᱥᱤᱭᱮᱫᱟ ᱥᱮ ᱴᱟᱠ ᱴᱟᱨ ᱠᱚᱜᱮ ᱵᱮᱥᱤ ᱠᱚ ᱵᱮᱵᱚᱦᱟᱨ ᱫᱟ᱾
ᱫᱮᱣᱟᱨ ᱫᱚ ᱱᱟᱸᱜ ᱠᱷᱟᱱ ᱴᱟᱠᱴᱟᱨ ᱜᱮ ᱡᱟᱹᱥᱛᱤ ᱦᱮᱱᱟᱜ-ᱟ᱾
ᱚ ᱟᱪᱪᱷᱟ, ᱟᱞᱮ ᱱᱚᱛᱮ ᱦᱚᱸ ᱴᱟᱠᱴᱟᱨ ᱜᱮ ᱵᱮᱥᱤ ᱠᱚ ᱵᱮᱵᱚᱦᱟᱨᱫᱟ ᱱᱮᱛᱟᱨ ᱫᱚ᱾
ᱚ,
ᱦᱮᱸ ᱟᱫᱚ ᱚᱱᱟ ᱢᱟ ᱠᱟᱛᱷᱟ ᱠᱟᱱ ᱜᱮᱭᱟ ᱱᱤᱛᱚᱜ ᱫᱚ ᱱᱟᱜ ᱠᱷᱟᱱ ᱞᱟᱦᱟ ᱪᱟᱞᱟᱜ ᱦᱩᱭᱩᱜ ᱛᱟᱵᱚᱱᱟ ᱫᱤᱥᱚᱢ ᱥᱟᱞᱟᱜ ᱥᱮ᱾
ᱦᱮᱸ, ᱛᱟᱦᱚᱞᱮ ᱟᱵᱤᱱ ᱫᱚ ᱚᱱᱟ ᱵᱤᱨ ᱫᱤᱥᱚᱢ ᱥᱮ ᱵᱟᱡᱟᱨ ᱫᱤᱥᱚᱢ ᱚᱠᱟ ᱥᱮᱫ ᱵᱤᱱ ᱧᱩᱨᱩᱜ ᱠᱟᱱᱟ?
ᱜᱚᱝᱠᱮ ᱟᱞᱮ ᱫᱚ ᱵᱤᱨ ᱫᱤᱥᱚᱢ ᱠᱟᱱᱟᱞᱮ᱾
ᱚ ᱟᱪᱪᱷᱟ, ᱛᱟᱦᱚ ᱱᱤᱛᱚᱜ ᱫᱚ ᱩᱫᱽ ᱯᱷᱩᱴᱠᱟᱹ ᱠᱚ ᱚᱢᱚᱱᱚᱜ ᱠᱟᱱᱟ ᱛᱚ?
ᱦᱮᱸ ᱟᱹᱰᱤ ᱡᱳᱨ᱾
ᱟᱪᱪᱷᱟ, ᱟᱞᱮ ᱦᱚᱸ ᱵᱤᱨ ᱫᱤᱥᱚᱢ ᱠᱟᱱ ᱜᱮᱭᱟᱞᱮ᱾
ᱟᱪᱪᱷᱟ, ᱛᱟᱦᱚᱞᱮ ᱜᱚᱝᱠᱮ ᱟᱯᱮᱥᱮᱫ ᱛᱟᱦᱚᱞᱮ ᱢᱚᱛᱟᱢ ᱳᱫᱽ ᱠᱚ ᱡᱟᱱᱟᱢᱚᱜᱼᱟ ᱥᱮ ᱵᱟᱝ?
ᱦᱮᱸ ᱢᱚᱛᱟᱢ ᱳᱫᱽ ᱠᱚ ᱡᱟᱱᱟᱢᱚᱜ ᱜᱮᱭᱟ ᱠᱤᱱᱛᱩ ᱱᱤᱭᱟᱹ ᱥᱤᱡᱤᱱ ᱫᱚ ᱵᱟᱝ ᱦᱟᱱᱟ ᱚᱱᱟ ᱯᱩᱡᱟᱹ ᱥᱚᱢᱚᱭ ᱡᱟᱱᱟᱢᱚᱜ ᱜᱮᱭᱟ ᱫᱩᱨᱜᱟᱹ ᱯᱩᱡᱟᱹ ᱚᱱᱟ, ᱴᱟᱭᱤᱢᱚᱜ ᱚᱱᱟ ᱠᱚᱫᱚ ᱦᱩᱭᱩᱜ ᱜᱮᱭᱟ᱾
ᱟᱪᱪᱷᱟ ᱛᱟᱦᱚᱞᱮ ᱜᱚᱝᱠᱮ ᱚᱱᱟ ᱫᱚ ᱪᱮᱫ ᱞᱮᱠᱟ ᱢᱟᱱᱮ, ᱡᱮᱠᱳᱱᱳ ᱴᱟᱭᱤᱢ ᱨᱮᱫᱚ ᱵᱟᱝ ᱡᱟᱱᱟᱢᱚᱜᱼᱟ ᱚᱱᱟ ᱛᱚ ᱡᱟᱹᱱᱤᱡ?
ᱵᱟᱝ ᱡᱮᱠᱳᱱᱳ ᱴᱟᱭᱤᱢ ᱨᱮᱫᱚ ᱵᱟᱝ ᱡᱟᱱᱟᱢᱚᱜᱼᱟ ᱢᱤᱫᱴᱟᱝ ᱥᱤᱡᱤᱱ ᱛᱟᱦᱮᱱ ᱜᱮᱭᱟ᱾
ᱟᱪᱪᱷᱟ ᱪᱮᱫ ᱞᱮᱠᱟ ᱥᱤᱡᱤᱱ ᱢᱟᱱᱮ ᱚᱠᱟ ᱥᱤᱡᱤᱱ ᱠᱷᱚᱱᱟᱜ ᱚᱠᱟ ᱥᱤᱡᱤᱱ ᱨᱮ ᱡᱟᱱᱟᱢᱚᱜᱼᱟ᱾ ᱟᱨᱟᱢᱵᱚ ᱟᱨ ᱢᱩᱪᱟᱹᱫ ᱠᱟᱹᱴᱤᱡ ᱞᱟᱹᱭᱟᱜ
ᱳᱭ ᱟᱥᱤᱱ ᱠᱟᱨᱛᱨᱤᱠ ᱦᱚᱸᱜ-ᱚ ᱱᱚᱝᱠᱟᱱᱟᱜ ᱢᱟᱥ ᱥᱮᱫ ᱛᱮ ᱟᱨᱟᱢᱵᱷᱚᱜᱼᱟ ᱢᱟᱱᱮ ᱚᱱᱟ ᱡᱟᱦᱟᱸ ᱫᱩᱨᱜᱟᱹ ᱯᱩᱡᱟᱹ ᱠᱟᱞᱤ ᱯᱩᱡᱟᱹ᱾ ᱠᱚ ᱵᱟᱝ ᱦᱩᱭᱩᱜ ᱜᱮᱭᱟ ᱚᱱᱱᱟ ᱴᱟᱭᱤᱢ᱾
ᱚ,
ᱢᱟᱱᱮ ᱵᱟᱨ ᱯᱮ ᱢᱟᱥ ᱛᱚᱠᱷᱚᱱ ᱦᱩᱭᱩᱜ ᱜᱮᱭᱟ ᱯᱨᱟᱭ ᱵᱟ, ᱯᱮ ᱢᱟᱥ ᱫᱚ ᱚᱢᱚᱱᱚᱜ ᱜᱮᱭᱟ᱾
ᱟᱪᱪᱷᱟ, ᱟᱫᱚ ᱚᱱᱟᱫᱚ ᱚᱠᱟ ᱞᱮᱠᱟᱱ ᱫᱤᱱ ᱠᱚᱨᱮ ᱚᱢᱚᱱᱚᱜᱼᱟ ᱛᱟᱦᱚᱞᱮ?
ᱢᱟᱱᱮ ᱚᱝᱠᱟ ᱱᱤᱨᱫᱤᱥᱴᱚ ᱫᱤᱱ ᱫᱚ ᱵᱟᱹᱱᱩᱜᱼᱟ ᱢᱟᱱᱮ ᱳᱭ, ᱢᱟᱱᱮ ᱟᱥᱤᱱ ᱠᱟᱨᱛᱤᱠ ᱚᱱᱟ ᱢᱟᱥ ᱠᱚᱨᱮ ᱜᱮ ᱚᱢᱚᱱᱚᱜ ᱜᱮᱭᱟ
ᱟᱪᱪᱷᱟ ᱟᱪᱪᱷᱟ ᱡᱮ ᱱᱚᱝᱠᱟ ᱫᱤᱱ ᱵᱟᱹᱱᱩᱜ-ᱟ ᱦᱚᱭ ᱛᱚ ᱡᱟᱦᱟᱱᱟᱜ ᱦᱚᱭᱛᱳ ᱢᱚᱱᱥᱟ ᱯᱩᱡᱟᱹ ᱦᱩᱭᱱᱟ ᱚᱱᱟ ᱫᱤᱱᱨᱮ ᱡᱟᱱᱟᱢ ᱱᱟ ᱥᱮ ᱨᱩᱱᱦᱤ ᱦᱩᱭᱱᱟ ᱚᱱᱟ ᱫᱤᱱ ᱨᱮ ᱡᱟᱱᱟᱢ ᱮᱱᱟ ᱚᱱᱮ ᱚᱱᱠᱟᱱᱟᱜ ᱥᱤᱥᱴᱮᱢ ᱢᱮᱱᱟᱜ-ᱟ ᱠᱤ?
ᱵᱟ ᱵᱟ ᱚᱱᱠᱟᱱᱟᱜ ᱥᱤᱥᱴᱮᱢ ᱫᱚ ᱵᱟᱹᱱᱩᱜ-ᱟ
ᱟᱪᱪᱷᱟ ᱟᱪᱪᱷᱟ ᱛᱟᱦᱚᱞᱮ ᱜᱚᱝᱠᱮ ᱚᱱᱟ ᱨᱮᱱᱟᱜ ᱢᱟ ᱫᱟᱢ ᱛᱚ ᱟᱹᱰᱤ ᱡᱟᱹᱥᱛᱤ ᱜᱮᱭᱟ ᱦᱮᱸ ᱵᱟᱝ
ᱦᱮᱸ ᱚᱱᱟ ᱨᱮᱱᱟᱜ ᱫᱟᱢ ᱫᱚ ᱡᱟᱹᱥᱛᱤ ᱜᱮᱭᱟ ᱛᱚ ᱛᱚᱠᱷᱚᱱᱟᱱᱮ ᱯᱟᱹᱭᱠᱟᱹᱨ ᱠᱚ ᱚᱲᱟᱜ ᱚᱲᱟᱜ ᱠᱚ ᱦᱤᱡᱩᱜ ᱜᱮᱭᱟ
ᱟᱪᱪᱷᱟ ᱛᱟᱦᱚᱞᱮ ᱜᱚᱝᱠᱮ ᱚᱱᱟ ᱡᱚᱢ ᱚᱱᱟ ᱚᱱᱟ ᱫᱟᱢ ᱨᱮ ᱚᱱᱟ ᱳᱛ ᱡᱟᱦᱟᱸ ᱞᱟᱹᱭ ᱦᱩᱭᱩᱜ ᱠᱟᱱᱟ ᱚᱱᱟ ᱫᱚ ᱫᱟᱢ ᱵᱟᱹᱲᱛᱤ ᱨᱮᱱᱟᱜ ᱠᱟᱨᱚᱱ ᱫᱚ ᱪᱮᱫ ᱠᱟᱱᱟ ᱩᱱᱟᱹᱜ ᱫᱟᱢ ᱮᱴᱟᱜ ᱳᱛ ᱠᱚᱫᱚ ᱩᱱᱟᱹᱜ ᱵᱟᱝ ᱫᱟᱢᱟ ᱡᱮᱢᱚᱱ ᱟᱞᱮ ᱥᱮᱫ ᱡᱮᱢᱚᱱ ᱡᱟᱦᱟᱸ ᱳᱛ ᱡᱟᱱᱟᱢᱚᱜ-ᱟ ᱯᱟᱴᱠᱟ ᱠᱚ ᱦᱮᱸᱥᱮ ᱚᱱᱟ ᱵᱤᱨᱫ ᱠᱚ ᱡᱟᱦᱟᱸ ᱠᱚ ᱞᱟᱹᱭᱫᱟ ᱚᱱᱟ ᱠᱚᱫᱚ ᱩᱱᱟᱹᱜ ᱫᱟᱢ ᱵᱟᱹᱱᱩᱜ-ᱟ ᱦᱮᱸ ᱥᱮ
ᱦᱮᱸ
ᱟᱨ ᱡᱟᱦᱟᱸ ᱚᱱᱟ ᱡᱟᱦᱟᱸ ᱢᱚᱛᱟᱢ ᱩᱫᱠᱚ ᱚᱱᱟ ᱫᱚ ᱟᱞᱮ ᱥᱮᱫ ᱫᱚ ᱵᱟᱝ ᱡᱟᱱᱟᱢᱚᱜ-ᱟ
ᱟᱪᱪᱷᱟ ᱛᱚ ᱚᱱᱟ ᱫᱚ ᱢᱤᱫᱴᱟᱝ ᱢᱟᱱᱮ ᱢᱟᱱᱮ ᱵᱚᱪᱷᱚᱨ ᱨᱮ ᱢᱤᱫ ᱫᱷᱟᱣ ᱜᱮ ᱦᱩᱭᱩᱜ ᱜᱮᱭᱟ ᱚᱱᱟ ᱥᱤᱡᱤᱱ ᱨᱮᱜᱮ ᱛᱟᱦᱚᱞᱮ ᱥᱟᱨᱟ ᱵᱚᱪᱷᱚᱨ ᱫᱚ ᱵᱟᱝ ᱧᱟᱢᱚᱜ-ᱟ ᱛᱚ
ᱪᱮ ᱞᱮᱠᱟ
ᱢᱟᱱᱮ ᱱᱤᱭᱟᱹ ᱫᱚ ᱥᱤᱡᱤᱱ ᱨᱮ ᱢᱤᱫ ᱫᱷᱟᱣ ᱜᱮ ᱦᱩᱭᱩᱜ ᱜᱮᱭᱟ ᱥᱟᱨᱟ ᱵᱚᱪᱷᱚᱨ ᱫᱚ ᱵᱟᱝ ᱧᱟᱢᱚᱜ ᱜᱮᱭᱟ
ᱚᱱᱟ ᱠᱟᱨᱚᱱ ᱛᱮ ᱵᱟᱝ
ᱦᱮᱸ ᱛᱟᱯᱚᱨᱮ ᱚᱱᱟ ᱡᱚᱢ ᱦᱚ ᱥᱮᱵᱤᱞ ᱦᱚᱸ ᱥᱮᱵᱤᱞ ᱜᱮᱭᱟ ᱱᱤᱭᱟᱹ ᱫᱚ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱥᱮ ᱡᱟᱦᱟᱱᱟᱜ ᱚᱱᱠᱟ ᱵᱷᱤᱴᱟᱢᱤᱱ ᱠᱚ ᱵᱮᱯᱟᱨ ᱢᱮᱱᱟᱜ-ᱟ ᱥᱮ ᱪᱮᱫ ᱚᱱᱟᱨᱮ
ᱦᱳᱭᱛᱳ ᱛᱟᱦᱮᱸ ᱫᱟᱲᱮᱭᱟᱜ-ᱟ ᱢᱟᱱᱮ ᱱᱤᱭᱟᱹ ᱫᱚ ᱡᱮᱦᱮᱛᱩ ᱱᱮᱪᱟᱨᱮᱞ ᱨᱮᱱᱟᱜ ᱢᱟᱱᱮ ᱟᱡᱛᱮᱜᱮ ᱦᱩᱭᱩᱜ ᱠᱟᱱᱟ ᱯᱨᱟᱠᱨᱤᱛᱤᱠ ᱵᱷᱟᱵᱮ ᱜᱮ ᱛ ᱩᱱᱟᱹᱜ ᱩᱱᱟᱹᱜ ᱫᱚ ᱵᱟᱲᱟᱭ ᱵᱟᱹᱱᱩᱜ-ᱟ ᱠᱤᱱᱛᱩ
ᱟᱪᱪᱷᱟ ᱛᱟᱦᱮᱸ ᱫᱟᱲᱮᱭᱟᱜ ᱦᱮ ᱵᱟᱝ
ᱦᱮᱸ ᱢᱟᱱᱮ ᱦᱚᱞᱟᱱᱚᱜ ᱜᱮ ᱢᱤᱫ ᱦᱚᱲᱥᱟᱝ ᱢᱟᱱᱮ ᱢᱟᱱᱮ ᱦᱚᱞᱟᱱᱚᱜ ᱦᱚᱸ ᱢᱤᱫ ᱦᱚᱲ ᱥᱟᱶ ᱨᱚᱯᱚᱲ ᱦᱩᱭᱱᱟ ᱛᱟᱦᱚᱞᱮ ᱩᱱᱤ ᱞᱟᱹᱭᱫᱟᱭ ᱯᱮᱯᱟᱨ ᱠᱚᱨᱮᱤᱡ ᱧᱮᱞ ᱦᱩᱭ ᱞᱮᱱᱟ ᱡᱮ ᱯᱷᱩᱴᱠᱟᱹ ᱠᱚ ᱡᱚᱢ ᱞᱮᱠᱷᱟᱱ ᱟᱹᱰᱤ ᱠᱮᱱᱥᱟᱨ ᱠᱚ ᱵᱟᱝ ᱦᱩᱭᱩᱜ-ᱟ ᱢᱟᱱᱮ ᱡᱟᱦᱟᱸᱭ ᱫᱟᱠᱛᱟᱨ ᱦᱚᱸ ᱠᱚ ᱞᱟᱹᱭ ᱮᱫ ᱛᱟᱦᱮᱸᱫ
ᱦᱮᱸ ᱦᱮᱸ
ᱛᱚ ᱟᱞᱤ ᱢᱮᱛᱟ ᱫᱮᱭᱟ ᱟᱹᱞᱤᱧ ᱩᱱᱟᱹᱜ ᱴᱟ ᱫᱚ ᱵᱟᱲᱟᱭ ᱵᱟᱹᱱᱩᱜ ᱛᱟᱹᱞᱤᱧᱟ ᱡᱮ ᱛᱤᱱᱟᱹᱜ ᱴᱟ ᱥᱚᱴᱷᱤᱠ ᱥᱮ ᱥᱟᱹᱨᱤ ᱠᱟᱱᱟ ᱥᱟᱹᱨᱤ ᱠᱟᱱᱟ ᱥᱮ ᱵᱟᱝ ᱠᱟᱱᱟ
ᱦᱮ ᱦᱮᱸ ᱚᱱᱟᱢᱟ ᱠᱟᱛᱷᱟ ᱠᱟᱱᱟ ᱜᱚᱝᱠᱮ ᱟᱫᱚ ᱢᱮᱱᱠᱷᱟᱱ ᱟᱫᱚ ᱨᱤᱥᱟᱨᱪ ᱠᱚ ᱚᱱᱠᱟ ᱡᱚᱫᱤ ᱵᱟᱠᱚ ᱨᱤᱥᱟᱨᱪ ᱞᱮᱠᱷᱟᱱ ᱫᱚ ᱪᱤᱠᱟᱹ ᱛᱮᱵᱚᱱ ᱵᱩᱡ ᱟ ᱟᱨ ᱟᱵᱚ ᱢᱟ ᱯᱟᱹᱦᱤᱞ ᱦᱚᱲᱟᱜ ᱡᱟᱦᱟᱸ ᱠᱟᱛᱷᱟ ᱠᱚ ᱞᱟᱹᱭ ᱟᱹᱜᱩ ᱠᱟᱜ ᱵᱚᱱᱟ ᱚᱱᱟ ᱦᱤᱥᱟᱹᱵ ᱛᱮ ᱡᱩᱫᱤ ᱵᱚᱱ ᱞᱟᱹᱭ ᱫᱟᱲᱮᱭᱟᱜ ᱠᱷᱟᱱ ᱵᱚᱱ ᱞᱟᱹᱭ ᱟ ᱵᱟᱠᱷᱟᱱ ᱫᱚ ᱨᱤᱥᱟᱨᱪ ᱞᱮᱠᱷᱟᱱ ᱫᱚ ᱵᱟᱵᱚᱱ ᱞᱟᱹᱭ ᱫᱟᱲᱮᱭᱟᱜ-ᱟ᱾
ᱦᱮᱸ ᱦᱮᱸ
ᱚᱱᱮ ᱚᱱᱟᱠᱟ ᱟᱨᱠᱤ ᱜᱮ
ᱦᱮᱸ
ᱛᱟᱦᱚᱞᱮ ᱜᱚᱢᱠᱮ ᱱᱤᱛ ᱵᱟᱝ ᱵᱟᱝ ᱟᱞᱮ ᱥᱮᱫ ᱫᱚ ᱱᱚᱛᱮ ᱫᱚ ᱢᱚᱛᱟᱢᱚᱛ ᱮᱠᱟᱞ ᱵᱟᱝ ᱚᱢᱚᱱᱚᱜ-ᱟ᱾ ᱚᱱᱟ ᱚᱨᱛᱷᱚ ᱳᱫ ᱫᱚ ᱡᱟᱱᱟᱢᱚᱜ-ᱟ᱾
ᱚ
ᱚᱱᱟ ᱢᱚᱛᱟᱢ ᱳᱫ ᱞᱮᱠᱟᱜᱮ ᱠᱤᱱᱛᱩ ᱵᱟᱵᱤᱱ ᱴᱷᱟᱹᱣᱠᱟᱹ ᱫᱟᱲᱮᱭᱟᱜ-ᱟ ᱡᱟᱦᱟᱸᱭ ᱵᱟᱭ ᱧᱮᱞ ᱵᱟᱲᱟ ᱠᱟᱫᱟ ᱥᱮ ᱥᱚᱴᱷᱤᱠ ᱡᱩᱫᱤ ᱵᱟᱭ ᱵᱟᱲᱟᱭᱟ ᱵᱟᱭ ᱵᱩᱡ ᱫᱟᱲᱮᱭᱟᱜ-ᱟᱭᱟ ᱱᱚᱣᱟ ᱜᱮ ᱢᱚᱛᱟᱢ ᱳᱫ ᱠᱟᱱᱟ
ᱦᱮᱸ ᱦᱮᱸ ᱡᱟᱦᱟᱸᱭ ᱵᱟᱭ ᱧᱮᱞ ᱠᱟᱱᱟ ᱩᱱᱤ ᱵᱟᱭ ᱵᱩᱡ ᱫᱟᱲᱮᱭᱟᱜ-ᱟ
ᱵᱟᱭ ᱵᱩᱡ ᱫᱟᱨᱟ ᱦᱮᱸ
ᱢᱟᱱᱮ ᱢᱚᱛᱟᱢ ᱳᱫ ᱫᱚ ᱚᱱᱟ ᱰᱟᱱᱴᱤ ᱫᱚ ᱟᱹᱰᱤ ᱢᱟᱱᱮ ᱡᱷᱟᱹᱞ ᱜᱮᱭᱟ
ᱦᱮᱸ ᱟᱹᱰᱤ ᱢᱟᱱᱮ ᱢᱚᱛᱟᱢ ᱳᱫ ᱟᱨ ᱚᱨᱛᱷᱚ ᱦᱚ ᱜᱚᱝᱠᱮ ᱟᱹᱰᱤ ᱡᱳᱨ ᱚᱨᱛᱷᱚ ᱫᱚᱜ ᱫᱚ ᱚᱱᱟ ᱫᱚ
ᱦᱮᱸ
ᱚᱱᱟ ᱫᱚ ᱵᱟᱝ ᱤᱭᱟᱹ ᱟᱨᱠᱤ
ᱲᱟᱝ ᱯᱩᱴᱠᱟᱹ ᱠᱚ ᱮᱠᱷᱚᱱᱳ ᱫᱟᱢ ᱵᱷᱟᱜᱤ ᱜᱮ ᱢᱮᱱᱟᱜᱼᱟ ᱟᱞᱮ ᱱᱚᱛᱮ, ᱯᱩᱴᱠᱟᱹ ᱯᱟᱹᱭᱠᱟᱹᱨ ᱠᱚᱦ ᱦᱤᱡᱩᱜ ᱠᱟᱱ ᱜᱮᱭᱟ ᱮᱠᱷᱚᱱᱳ᱾
ᱚ, ᱟᱪᱪᱷᱟ ᱟᱪᱪᱷᱟ᱾
ᱦᱮᱞᱳ ᱦᱮᱸ ᱜᱚᱝᱠᱮ ᱞᱟᱹᱭ ᱢᱮ᱾
ᱛᱟᱦᱞᱮ ᱟᱵᱤᱱ ᱱᱚᱛᱮ ᱵᱤᱨ ᱠᱚ ᱢᱮᱱᱟᱜᱼᱟ ᱟᱛᱚ?
ᱦᱮᱸ ᱢᱮᱱᱟᱜᱼᱟ ᱮᱠᱫᱚᱢ ᱵᱤᱨ ᱵᱷᱤᱛᱨᱤ ᱨᱮᱜᱮ ᱟᱞᱮ ᱫᱚ ᱚᱲᱟᱜ ᱛᱟᱞᱮ ᱥᱟᱨᱡᱚᱢ ᱵᱤᱨ ᱵᱷᱤᱛᱨᱤ ᱨᱮ᱾
ᱚ, ᱛᱟᱦᱞᱮ ᱰᱟᱝᱨᱤ ᱠᱚᱫᱚ, ᱜᱟᱹᱭ ᱠᱚᱫᱚ ᱚᱱᱟ ᱠᱚᱨᱮ ᱜᱮᱵᱤᱱ ᱟᱠᱤ ᱢᱟᱱᱮ ᱟᱛᱤᱧ ᱠᱚᱣᱟ ᱥᱮ ᱪᱮᱫ?
ᱦᱮᱸ ᱦᱮᱸ ᱱᱚᱣᱟ ᱫᱚ, ᱱᱚᱣᱟ ᱥᱤᱡᱤᱱ ᱡᱟᱦᱟᱸ ᱪᱟᱞᱟᱜ ᱠᱟᱱᱟ ᱵᱟᱝ,
ᱦᱮᱸ᱾
ᱱᱚᱣᱟ ᱡᱟᱦᱟᱸ ᱱᱚᱜᱼᱚᱭ ᱵᱚᱨᱥᱟ ᱡᱟᱹᱯᱩᱫ ᱫᱤᱱ ᱱᱚᱣᱟ ᱫᱤᱱ ᱛᱚ ᱟᱫᱚ ᱜᱚᱴᱟ ᱜᱮ ᱦᱟᱸᱜ ᱠᱷᱟᱱ ᱫᱟᱜ ᱠᱚ ᱛᱟᱦᱮᱱᱟ ᱠᱷᱮᱛ ᱵᱟᱹᱫᱽ ᱠᱚᱨᱮ ᱫᱚ ᱛᱟᱦᱚᱞᱮ ᱚᱱᱟ ᱠᱚᱨᱮ ᱫᱚ ᱵᱟᱠᱚ ᱟᱹᱛᱤᱧᱟ ᱡᱟᱹᱥᱛᱤ, ᱟᱫᱚ ᱛᱟᱦᱞᱮ ᱦᱤᱛᱳᱜ ᱫᱚ ᱵᱤᱨ ᱠᱚᱨᱮ ᱜᱮᱞᱮ ᱥᱟᱸᱵᱟᱣ ᱠᱟᱠᱚᱣᱟ᱾
ᱟᱪᱪᱷᱟ, ᱛᱟᱦᱞᱮ ᱵᱤᱨ ᱠᱚᱨᱮ ᱩᱱᱤ ᱡᱤᱵᱽᱡᱤᱭᱟᱹᱞᱤ ᱠᱚ ᱵᱟᱝᱠᱚ ᱛᱟᱦᱮᱱ ᱜᱮᱭᱟ ᱦᱟᱹᱛᱤ ᱠᱚ?
ᱵᱟᱝ ᱵᱟᱝ ᱵᱟᱝ, ᱟᱞᱮ ᱡᱟᱦᱟᱸ ᱵᱤᱨ ᱠᱟᱱ ᱛᱟᱞᱮᱭᱟ ᱵᱟᱝ ᱱᱚᱣᱟ ᱨᱮᱫᱚ ᱩᱝᱠᱩ ᱫᱚ ᱵᱟᱹᱱᱩᱜ ᱠᱚᱣᱟ ᱟᱨᱠᱤ᱾
ᱟᱪᱪᱷᱟ᱾
ᱢᱟᱱᱮ ᱵᱚᱛᱚᱨᱟᱱ ᱡᱟᱦᱟᱱ ᱡᱤᱭᱟᱹᱞᱤ ᱠᱚ ᱩᱝᱠᱩ ᱫᱚ ᱵᱟᱹᱱᱩᱜ ᱠᱚᱣᱟ ᱟᱨ ᱵᱟᱹᱠᱤ ᱫᱚ ᱦᱮᱱᱟᱜ ᱠᱚᱣᱟ᱾
ᱟᱪᱪᱷᱟ᱾
ᱦᱚᱸᱜ-ᱚ ᱱᱚᱝᱠᱟ ᱟᱨ ᱠᱤ᱾
ᱦᱩᱸ᱾ ᱚᱱᱛᱮ ᱥᱩᱠᱨᱤ ᱠᱚ ᱵᱟᱝᱠᱚ ᱧᱟᱢᱚᱜ ᱜᱮᱭᱟ ᱵᱤᱥ ᱥᱩᱠᱨᱤ ᱠᱚ?
ᱵᱤᱨ ᱥᱩᱠᱨᱤ ᱢᱮᱱᱟᱜ ᱠᱚᱣᱟ ᱜᱚᱝᱠᱮ ᱟᱹᱰᱤ ᱡᱳᱨ᱾
ᱛᱟᱦᱞᱮ ᱥᱮᱸᱫᱽᱨᱟ ᱠᱚ ᱪᱟᱞᱟᱣ ᱦᱩᱭᱩᱜ ᱜᱮᱭᱟ ᱥᱮ ᱵᱟᱝ?